ᱟᱡᱚᱢᱚᱜ ᱠᱟᱱᱟ
ᱦᱮᱸ ᱟᱡᱚᱢᱚᱜ ᱠᱟᱱᱟ
ᱟᱫᱚ ᱚ ᱠᱟᱛᱷᱟᱡ ᱫᱚ ᱪᱮᱫ ᱤᱧ ᱞᱟᱹᱭᱟ ᱦᱳᱭ ᱚᱱᱛᱮᱜᱮ ᱚᱱᱮ ᱪᱮᱫ ᱤᱧ ᱞᱟᱹᱭᱟ ᱚ ᱠᱟᱛᱷᱟ ᱞᱮᱠᱟ ᱛᱮᱫᱚ ᱦᱳᱭ ᱥᱮ
ᱦᱮᱸ
ᱪᱮᱫ ᱥᱟᱛᱟᱢ ᱢᱟᱥᱮ ᱞᱟᱹᱭ ᱢᱮ ᱚᱱᱟ ᱥᱟᱛᱟᱢ ᱪᱮᱛᱟᱱ ᱨᱮ ᱰᱮᱦᱟᱸᱴ ᱠᱟᱛᱮ ᱜᱟᱞᱢᱟᱨᱟᱣ ᱞᱮᱠᱷᱟᱱ ᱫᱚ ᱱᱟᱯᱟᱭ ᱠᱚᱜ ᱜᱮᱭᱟ
ᱦᱤᱲᱤᱧ ᱠᱤᱫᱤᱧ ᱵᱟᱹᱧ ᱫᱤᱥᱟᱭᱫᱟ
ᱟᱪᱪᱷᱟ ᱞᱟᱹᱭ ᱫᱤᱱ ᱟᱯᱮ ᱥᱮᱫ ᱫᱚ ᱚᱱᱮ ᱚᱲᱟᱜ ᱠᱚᱯᱮ ᱡᱚᱜ ᱥᱟᱯᱷᱟᱭ ᱜᱮᱫᱚ ᱡᱟᱦᱟᱸ ᱡᱚᱱᱚᱜ
ᱦ ᱦᱳᱭ
ᱡᱚᱱᱚᱜᱽ ᱫᱚ ᱪᱮᱫ ᱨᱮᱱᱟᱜ ᱯᱮ ᱵᱮᱱᱟᱣᱟ ᱪᱮᱫ ᱠᱚᱨᱮᱱᱟᱜ ᱯᱮ ᱵᱮᱱᱟᱣᱟ ᱦᱩᱱᱟᱹ
ᱡᱚᱱᱚᱜ ᱢᱟ ᱡᱚᱱᱚᱜ ᱫᱚ ᱧᱮᱞ ᱧᱟᱢᱚᱜᱚᱜᱼᱟ ᱦᱮᱸ ᱵᱟᱨ ᱯᱮ ᱨᱚᱠᱚᱢᱟᱜ ᱜᱮ ᱦᱮᱸᱥᱮ
ᱪᱮᱫ ᱠᱚ
ᱦᱮᱸ ᱢᱤᱫᱴᱟᱝ ᱫᱚ ᱦᱩᱭᱩᱜ ᱠᱟᱱᱟ ᱱᱟᱨᱠᱳᱞ ᱡᱚᱱᱚᱜ ᱱᱟᱨᱠᱳᱞ ᱤᱭᱟ ᱨᱮᱱᱟᱜ
ᱦᱮᱸ
ᱟᱪᱪᱷᱟ ᱟᱨ ᱢᱤᱫᱴᱟᱝ ᱫᱚ ᱦᱩᱭᱩᱜ ᱠᱟᱱᱟ ᱡᱟᱦᱟᱸ ᱵᱚᱱ ᱢᱮᱛᱟᱜ ᱠᱟᱱ ᱫᱚ ᱠᱷᱟᱲᱟᱝ ᱥᱮ ᱠᱩᱪᱤ ᱡᱚᱱᱚᱜ
ᱦᱳᱭ
ᱟᱨ ᱢᱤᱫᱴᱟᱝ ᱫᱚ ᱦᱩᱭᱩᱜ ᱠᱟᱱᱟ ᱥᱤᱨᱚᱢ
ᱥᱤᱨᱚᱢ ᱨᱮᱱᱟᱜ ᱦᱚᱠᱚ ᱡᱚᱱᱚᱜᱽ-ᱟ
ᱦᱮᱸ
ᱚᱻ
ᱟᱨ ᱢᱤᱫᱴᱟᱝ ᱫᱚ ᱦᱩᱭᱩᱜ ᱠᱟᱱᱟ ᱥᱟᱜᱟᱫ
ᱚ ᱛᱮᱥᱮᱫ ᱫᱚ ᱪᱮᱫ ᱢᱟᱨᱟᱝ ᱢᱟᱨᱟᱝ ᱥᱟᱜᱟᱫ ᱢᱟᱱᱮ ᱩᱥᱩᱞᱼ ᱩᱥᱩᱞ ᱤᱭᱟᱹᱜᱼᱟ ᱫᱟᱲᱮᱜᱼᱟ
ᱦᱳᱭ ᱦᱳᱭ
ᱚᱻ ᱦᱳᱭ ᱛᱚ ᱟᱨ ᱛᱟᱦᱚᱞᱮ ᱚᱱᱮ ᱪᱤᱨᱩ ᱠᱚ ᱞᱟᱹᱭ ᱜᱮᱫᱚ ᱚᱱᱟ ᱫᱚ ᱵᱟᱹᱱᱩᱜᱼᱟ ᱟᱯᱮᱥᱮᱫ
ᱪᱮᱫ
ᱪᱤᱨᱩ
ᱪᱤᱨᱩᱧ ᱟᱸᱡᱚᱢ ᱟᱠᱟᱫᱟ ᱢᱮᱱᱠᱷᱟᱱ ᱵᱟᱝᱤᱧ ᱵᱟᱰᱟᱭᱟ ᱵᱟᱹᱧ ᱥᱮ ᱫᱚ ᱚᱠᱟᱴᱟᱜ ᱚᱠᱟᱴᱟᱜ ᱪᱤᱨᱩᱧ ᱟᱸᱡᱚᱢ ᱟᱠᱟᱫᱟ ᱪᱤᱨᱩ ᱫᱚ ᱵᱟᱝ
ᱦᱮᱸ ᱚᱱᱟᱜᱮ ᱡᱟᱹᱱᱤᱡ ᱠᱷᱟᱱ ᱪᱤᱨᱩ ᱪᱤᱨᱚ ᱚᱱᱟᱜᱮ ᱡᱟᱹᱱᱤᱡ ᱠᱷᱟᱱ ᱠᱚ ᱞᱟᱹᱭ-ᱟ ᱟᱞᱮ ᱥᱮᱫ ᱫᱚ ᱚᱱᱟ ᱪᱤᱨᱩ ᱜᱮᱞᱮ ᱞᱟᱹᱭ ᱜᱮᱭᱟ ᱛᱚ
ᱦᱳᱭ ᱦᱳᱭ ᱟᱫᱚ ᱢᱟ ᱞᱟᱹᱭ ᱢᱮ ᱚᱱᱟ ᱨᱮᱱᱟᱜ ᱦᱚᱸ ᱦᱤᱡᱩᱜ ᱜᱮᱭᱟ᱾
ᱦᱮᱸ ᱚᱱᱟ ᱨᱮᱱᱟᱜ ᱦᱚᱸ ᱡᱚᱱᱚᱜ ᱠᱚ ᱡᱩᱛ ᱠᱮᱜᱼᱟ᱾ ᱟᱫᱚ ᱟᱞᱮ ᱥᱮᱫ ᱫᱚ ᱚᱱᱮ ᱡᱮᱢᱚᱱ ᱟᱯᱮ ᱥᱮᱫ ᱤᱭᱟᱹ ᱢᱮᱱᱟᱜᱼᱟ, ᱠᱷᱟᱲᱟᱝ
ᱦᱩᱸ
ᱟᱨ ᱚᱱᱮ ᱟᱨ ᱢᱤᱫᱴᱤᱱ ᱪᱮ-ᱮᱢ ᱞᱟᱹᱭ ᱠᱮᱼᱟ ᱥᱤᱨᱚᱢ ᱚᱱᱟ ᱠᱚᱫᱚ ᱟᱞᱮ ᱥᱮᱜᱼᱼ ᱫᱚ ᱵᱟᱹᱱᱩᱜᱼᱟ ᱛᱟᱦᱚᱞᱮ ᱟᱞᱮ ᱫᱚ ᱚᱱᱟ᱾ ᱪᱤᱨᱩ ᱡᱚᱱᱚᱜ ᱞᱮ ᱡᱩᱛᱟ᱾
ᱦᱮᱸ
ᱟᱨ, ᱥᱟᱜᱟᱫ ᱦᱚᱸ ᱢᱮᱱᱟᱜ ᱫᱚ ᱢᱮᱱᱟᱜᱼᱟ ᱢᱮᱱᱠᱷᱟᱱ ᱥᱟᱜᱟᱫ ᱨᱮᱱᱟᱜ ᱫᱚ ᱡᱮᱱᱚᱜ ᱫᱚ ᱵᱟᱞᱮ ᱡᱩᱛ ᱜᱮᱭᱟ᱾
ᱵᱟᱸ
ᱦᱳᱭ᱾
ᱟᱨ, ᱦᱳᱭ ᱟᱫᱚ ᱪᱤᱜ ᱠᱚ ᱞᱟᱹᱭ-ᱟ ᱱᱚᱣᱟ ᱵᱚᱸᱜᱟ ᱴᱮᱱ ᱢᱟᱠᱚ ᱠᱟᱴᱟᱜ ᱠᱟᱱᱟ ᱪᱤᱨᱩ ᱨᱮᱱᱟᱜ᱾
ᱵᱚᱸᱰᱟ ᱡᱚᱱᱚᱜ ᱫᱚ ᱚᱱᱟ ᱥᱤᱨᱚᱢ ᱡᱚᱱᱚᱜ᱾
ᱦᱚᱸ
ᱱᱚᱣᱟ ᱴᱟᱜ ᱜᱮᱛᱚ᱾
ᱸ ᱤᱧᱦᱚ ᱦᱚᱸ ᱩᱱᱟᱹᱜ ᱫᱚ ᱵᱟᱹᱧ ᱵᱟᱲᱟᱭ ᱫᱟ ᱤᱧᱦᱩᱧ ᱠᱩᱞᱤ ᱡᱚᱝ ᱠᱟᱱᱟ᱾
ᱤᱧᱤᱧ ᱟᱸᱡᱚᱢ ᱟᱠᱟᱫᱟ ᱚᱱᱠᱟ ᱢᱟᱱᱮ ᱦᱟᱲᱟᱢᱵᱟ ᱛᱟᱠᱚ ᱴᱷᱮᱱ ᱠᱷᱚᱱ᱾
ᱦᱮᱸ ᱦᱩᱭ ᱦᱚᱸ ᱫᱟᱲᱮᱭᱟᱜᱼᱟ᱾
ᱵᱚᱸᱜᱟᱜᱼᱟᱞᱮ ᱡᱟᱦᱟᱱᱟᱜ ᱪᱮᱫ ᱠᱚᱨᱮ ᱪᱚᱝ ᱞᱟᱹᱠᱛᱤ ᱨᱮ ᱞᱟᱜᱟᱜᱼᱟ ᱢᱟᱱᱮ ᱚᱱᱟ ᱫᱚ, ᱥᱤᱨᱚᱢ᱾ ᱡᱚᱱᱚᱜ ᱟᱫᱚ ᱟᱞᱮ ᱥᱮᱫ ᱫᱚ ᱠᱟ ᱫᱚ ᱵᱟᱹᱱᱩᱜᱼᱟ ᱛᱚ ᱢᱤᱫᱴᱤᱱ ᱵᱟᱨᱭᱟ ᱜᱟᱱ ᱠᱟᱫᱟᱢ ᱤᱧ ᱧᱟᱢᱟ᱾ ᱜᱟᱸᱫᱦᱤᱜ ᱟᱛᱚ ᱟᱫᱚ ᱚᱱᱟ ᱫᱚ᱾ ᱟᱫᱚ ᱚᱱᱟ ᱜᱚᱡ ᱜᱩᱨ ᱥᱚᱢᱚᱭ ᱡᱟᱹᱱᱤᱡ ᱵᱟᱝ ᱫᱚ ᱞᱟᱜᱟᱜ ᱥᱮ ᱪᱮᱫᱞᱮᱠᱟ᱾ ᱩᱱᱟ ᱫᱚᱠᱚ ᱟᱹᱜᱩᱭᱟ ᱢᱤᱫᱴᱤᱱ ᱜᱟᱱ ᱵᱟᱨᱭᱟ ᱜᱟᱱ᱾ ᱯᱮᱴᱮᱡ ᱠᱟᱛᱮ ᱠᱚ ᱟᱹᱜᱩ ᱠᱮᱫ ᱜᱮ ᱟᱫᱚ ᱚᱱᱟᱜᱮ᱾ ᱮᱴᱟᱜ ᱡᱚᱱᱚᱜ ᱨᱮᱠᱚ ᱢᱮᱥᱟ ᱠᱮᱜ ᱜᱮ᱾
ᱦᱳᱭ
ᱱᱚᱝᱠᱟ ᱠᱟᱛᱮᱜ ᱜᱮ ᱠᱟᱹᱢᱤ ᱠᱚ ᱯᱟᱨᱚᱢᱟ᱾
ᱚᱱᱠᱟ ᱠᱟᱛᱮᱜᱮ ᱵᱟᱝ?
ᱦᱮᱸ
ᱦᱮᱸ ᱠᱟᱹᱢᱤ ᱦᱚᱸᱛᱚ ᱯᱟᱨᱚᱢ ᱫᱚ ᱫᱚᱨᱠᱟᱨᱟ ᱵᱟᱝ ᱫᱚ ᱵᱟᱝ ᱪᱮᱫᱻᱪᱮᱫ ᱠᱚ ᱞᱟᱜᱟᱜ ᱛᱟᱵᱚᱱᱟ ᱚᱱᱟᱜᱮ᱾ ᱢᱟᱨᱟᱝ ᱵᱟᱲᱟᱭ ᱠᱟᱱᱟ ᱦᱚᱭ ᱥᱮ ᱪᱮᱫ᱾
ᱦᱳᱭ,
ᱡᱟᱹᱭᱦᱳᱠ, ᱟᱹᱰᱤ ᱜᱚᱴᱟᱝ ᱨᱮᱱᱟᱜ ᱠᱟᱹᱢᱤ ᱠᱚ ᱵᱟᱰᱟᱭ ᱦᱩᱭᱱᱟ ᱦᱮᱸ ᱥᱮ ᱚᱱᱠᱟ ᱜᱮ᱾
ᱦᱮᱸ ᱫᱚᱜ ᱱᱮ ᱦᱚᱲ ᱛᱚ ᱟᱠᱟ, ᱢᱟᱱᱮ ᱦᱟᱲᱟᱢᱵᱟ ᱛᱚᱠᱚ ᱥᱟᱶ ᱩᱱᱟᱹᱜ ᱴᱟ ᱢᱮᱥᱟ ᱵᱟᱝ ᱦᱩᱭ ᱟᱠᱟᱱᱟ᱾ ᱟᱫᱚ ᱵᱟᱠᱷᱟᱱ ᱚᱱᱟᱛᱮ ᱩᱱᱟᱹᱜ ᱩᱱᱟᱹᱜ ᱡᱟᱹᱥᱛᱤ ᱠᱤᱪᱷᱩ ᱦᱚᱸ ᱵᱟᱰᱟᱭ ᱵᱟᱹᱱᱩᱜᱼᱟ
ᱦᱮᱸ
ᱪᱮᱫ ᱞᱮᱠᱟ ᱟᱨᱚᱸ ᱡᱟᱦᱟᱱᱟᱜ ᱠᱚ ᱟᱨ ᱦᱚᱸ ᱡᱚᱫᱤ ᱢᱮᱱᱟᱜ ᱠᱷᱟᱱ ᱚᱱᱠᱟᱱᱟᱜ
ᱵᱟᱝ ᱵᱟᱝ ᱱᱤᱛᱚᱜ ᱫᱷᱟᱹᱵᱤᱡ ᱛᱚ ᱤᱧ ᱴᱷᱮᱱ ᱫᱚ ᱵᱟᱹᱱᱩᱜᱼᱟᱥᱮ
ᱚᱻ
ᱵᱟᱰᱟᱭ ᱵᱟ
ᱟᱨ ᱟᱵᱚᱨᱮᱱ ᱠᱤᱪᱷᱩᱻ ᱚᱱᱠᱟ ᱢᱟᱱᱮ ᱵᱟᱠᱚ ᱞᱟᱹᱭ ᱞᱟᱹᱜᱤᱫᱚᱜᱼᱟ ᱞᱟᱹᱭ ᱟᱠᱚ ᱦᱮᱸ ᱥᱮᱬᱟᱭᱟᱢ ᱦᱟᱯᱮ ᱞᱟᱹᱭᱟᱢ ᱦᱩᱭᱩᱜᱼᱟ
ᱦᱮᱸ
ᱟᱫᱚ ᱱᱚᱝᱠᱟ ᱱᱚᱝᱠᱟ ᱛᱮ ᱟᱹᱰᱤᱜᱟᱱ ᱟᱨᱚ ᱢᱟᱱᱮ ᱟᱵᱚᱣᱟᱜ ᱡᱟᱦᱟᱸ ᱟᱹᱨᱤᱪᱟᱹᱞᱤ ᱠᱚᱨᱮᱫ ᱛᱟᱦᱮᱸ ᱢᱮᱱᱟᱜᱼᱟ ᱚᱱᱟ ᱠᱚ ᱟᱹᱰᱤ ᱜᱟᱱ ᱢᱟᱱᱮ ᱯᱚ-ᱯᱚᱝᱲᱟ ᱠᱚ ᱵᱟᱝ ᱠᱚ ᱵᱟᱰᱟᱭ ᱫᱟᱲᱮᱭᱟᱜ ᱠᱟᱱᱟ ᱦᱮᱸ ᱞᱟᱦᱟ ᱟᱵᱚ ᱩᱱᱠᱩ ᱴᱷᱮᱸᱱ ᱡᱚᱫᱤ ᱦᱟᱯᱲᱟᱢ ᱠᱚᱴᱷᱮᱱ ᱠᱷᱚᱱ ᱵᱟᱵᱚᱱ ᱟᱸᱡᱚᱢᱟ ᱛᱟᱦᱚᱞᱮ ᱟᱵᱚ ᱫᱚ ᱪᱤᱠᱟᱹ ᱛᱮᱵᱚᱱ ᱵᱩᱡᱟ
ᱴᱷᱤᱠ ᱴᱷᱤᱠ ᱠᱟᱛᱷᱟ ᱫᱚ ᱮᱠᱵᱟᱨ
ᱦᱮᱸ ᱟᱨ ᱱᱚᱣᱟ ᱦᱚᱸ ᱢᱤᱫᱴᱤᱝ ᱠᱟᱱᱟ ᱡᱮ ᱟᱵᱚ ᱦᱚᱸ ᱩᱱᱠᱩ ᱥᱟᱹᱛᱮ ᱫᱩᱲᱩᱵ ᱯᱟᱱᱛᱮ ᱠᱟᱛᱮᱜ ᱜᱟᱞᱢᱟᱨᱟᱣ ᱞᱟᱹᱠᱛᱤ ᱠᱟᱱᱟ ᱢᱮᱱᱠᱷᱟᱱ ᱚᱱᱟ ᱦᱚᱸ ᱱᱤᱛᱚᱜ ᱫᱚ ᱵᱟᱝ ᱧᱮᱞᱚᱜ ᱠᱟᱱᱟ ᱚᱱᱠᱟ ᱫᱚ
ᱦᱮᱸ ᱴᱷᱤᱠ ᱛᱟᱦᱞᱮ ᱚᱱᱟ ᱨᱮᱱᱟᱜ ᱢᱤᱫᱴᱟᱝ ᱦᱩᱰᱤᱧ ᱢᱮᱪᱷᱟ ᱠᱟᱹᱦᱱᱤ ᱥᱮ ᱜᱟᱞᱢᱟᱨᱟᱣᱤᱧ ᱞᱟᱹᱭ ᱞᱮ ᱛᱟᱞᱟᱝ ᱜᱮ ᱦᱮᱸ ᱥᱮ ᱩᱱᱤ ᱡᱟᱦᱟᱸᱢ ᱞᱟᱹᱭ ᱪᱮᱫᱟᱜᱴᱟᱝ ᱫᱩᱲᱩᱵ ᱯᱟᱱᱛᱮ ᱠᱟᱛᱮᱫ ᱦᱟᱲᱟᱢ ᱠᱚ ᱥᱟᱶᱛᱮ ᱡᱮ ᱧᱮᱞ ᱥᱟᱸᱜᱮ ᱠᱟᱹᱢᱤ ᱠᱟᱹᱥᱱᱤ ᱠᱚ ᱦᱮᱸᱥᱮ ᱟᱫᱚ ᱚᱝᱠᱟ ᱞᱮᱠᱟᱨᱮ ᱧᱮᱞᱚᱜᱚᱜᱼᱟ ᱮᱸ ᱢᱤᱫᱴᱟᱝ ᱵᱷᱟᱸᱰᱟᱱ ᱠᱟᱹᱢᱤ ᱥᱮ ᱵᱟᱯᱞᱟ ᱠᱟᱹᱢᱤ ᱡᱚᱠᱷᱚᱱ ᱦᱩᱭᱩᱜᱳᱜᱼᱟ ᱦᱳᱭᱥᱮ ᱟᱫᱚ ᱤᱭᱚᱝ ᱠᱚᱦᱚᱸ ᱠᱚ ᱥᱮᱱ ᱥᱩᱨᱚᱜᱼᱟ ᱦᱮᱸ ᱥᱮ
ᱦᱮᱸ
ᱟᱫᱚ ᱩᱱ ᱚᱠᱛᱚ ᱟᱫᱚ ᱩᱱᱠᱩ ᱫᱚ ᱪᱮᱜ ᱠᱚ ᱢᱮᱛᱟ ᱠᱚᱣᱟ ᱦᱮ ᱟᱯᱮ ᱫᱚ ᱱᱚᱛᱮ ᱫᱚ ᱵᱟᱝ ᱟᱯᱮ ᱟᱱᱟ ᱫᱟᱠᱟ ᱤᱥᱤᱱ ᱥᱮᱫ ᱡᱚᱢ ᱥᱮᱫ ᱥᱮ ᱮᱢᱚᱜ ᱥᱮ ᱟᱯᱮ ᱫᱚ ᱛᱟᱦᱮᱱ ᱛᱟᱵᱚᱱ ᱯᱮ ᱦᱮᱸᱥᱮ ᱱᱤᱛᱚᱜ ᱫᱚ ᱪᱮᱜ ᱠᱚ ᱪᱤᱠᱟᱹᱭᱟ ᱱᱚᱱᱛᱮ ᱨᱮ ᱟᱫᱚ ᱱᱚᱝᱠᱟᱱ ᱠᱟᱛᱷᱟ ᱠᱚ ᱨᱚᱲ ᱦᱮᱸ ᱥᱮ ᱵᱟᱝ ᱟᱫᱚ ᱱᱤᱡᱮ ᱦᱚᱸ ᱚᱱᱛᱮ ᱜᱮᱢ ᱪᱟᱞᱟᱜᱼᱟ ᱤᱥᱤᱱ ᱵᱟᱥᱟᱝ ᱟᱢ ᱦᱮᱸ ᱥᱮ ᱤᱱᱟᱹ ᱛᱟᱭᱚᱢ ᱦᱚᱭᱛᱳ ᱮᱢᱼᱟᱢ ᱦᱮᱸ ᱟᱫᱚ ᱠᱟᱹᱢᱤ ᱠᱟᱹᱥᱤᱱ ᱫᱚ ᱧᱮᱞ ᱥᱮᱬᱟ ᱫᱚ ᱵᱟᱹᱱᱩᱜ ᱟᱠᱟᱫᱟ ᱦᱮᱸᱥᱮ ᱟᱨ ᱢᱤᱫᱴᱟᱝ ᱠᱟᱛᱷᱟ ᱡᱩᱫᱤᱧ ᱞᱟᱹᱭᱟ ᱡᱮ ᱟᱵᱚ ᱫᱚ
ᱧᱮᱞ ᱥᱮᱬᱟᱭᱟᱵᱚᱱ ᱢᱮᱱᱠᱷᱟᱱ ᱪᱮᱫᱟᱜ ᱪᱮᱜ ᱦᱚᱛᱮᱡ ᱛᱮ ᱪᱮᱫᱟᱜ ᱜᱮ ᱵᱟᱝ ᱟᱵᱚ ᱚᱱᱟ ᱠᱚᱨᱟᱣ ᱨᱮᱱᱟᱜ ᱪᱮᱫ ᱞᱟᱹᱠᱛᱤ ᱠᱟᱱ ᱛᱟᱵᱚᱱᱟ ᱚᱱᱟ ᱠᱚᱨᱮ ᱫᱚ ᱵᱟᱵᱚᱱ ᱵᱟᱰᱟᱭᱟ ᱥᱮ ᱥᱮᱬᱟ ᱞᱮᱠᱷᱟᱱ ᱥᱮ ᱚᱱᱟ ᱨᱮᱱᱟᱜ ᱠᱩᱠᱞᱤ ᱡᱩᱫᱤ ᱵᱚᱱ ᱫᱚᱦᱚᱭᱟ ᱱᱤᱛᱚᱜ ᱫᱚ ᱤᱧ ᱦᱚᱸ ᱵᱟᱹᱧ ᱵᱟᱲᱟᱭᱟ ᱟᱨ ᱞᱟᱹᱭᱟᱹᱧ ᱢᱮ ᱦᱮᱸᱥᱮ ᱟᱫᱚ ᱯᱚᱨᱮᱧ ᱞᱟᱹᱭ ᱟᱢᱟ ᱱᱚᱜᱼᱚ ᱱᱚᱝᱠᱟᱱ ᱠᱟᱛᱷᱟ ᱟᱨᱠᱤ ᱟᱵᱚ ᱦᱚᱸ ᱵᱟᱵᱚᱱ ᱵᱟᱲᱟᱭᱟ ᱵᱟᱲᱟᱭᱟᱵᱚᱱ ᱡᱮ ᱮ ᱱᱚᱝᱠᱟ ᱞᱮᱠᱟᱛ ᱥᱮ ᱚᱱᱠᱟ ᱞᱮᱠᱟᱛᱮ ᱵᱚᱸᱜᱟ ᱵᱩᱨᱩ ᱦᱩᱭᱩᱜᱼᱟ ᱥᱮ ᱡᱟᱦᱟᱱᱟᱜ ᱠᱟᱹᱢᱤ ᱜᱮ ᱦᱩᱭᱩᱜᱼᱟ ᱦᱮᱸ ᱥᱮ ᱵᱟᱝ
ᱦᱮᱸ
ᱟᱫᱚ ᱚᱱᱟ ᱴᱩᱠᱩ ᱵᱚᱱ ᱵᱟᱲᱟᱭᱟ ᱪᱮᱫᱟᱜ ᱪᱮᱫ ᱦᱚᱛᱮᱡ ᱛᱮ ᱚᱱᱟ ᱨᱮᱱᱟᱜ ᱚᱡᱮ ᱫᱚ ᱟᱵᱚ ᱦᱚᱸ ᱵᱟᱵᱚᱱ ᱵᱟᱲᱟᱭᱟ ᱡᱩᱫᱤ ᱚᱱᱟ ᱨᱮᱱᱟᱜ ᱠᱟᱨᱚᱱ ᱟᱵᱚ ᱵᱚᱱ ᱯᱟᱱᱛᱮ ᱞᱮᱠᱷᱟᱱ ᱦᱭᱚᱛᱚ ᱱᱟᱯᱟᱭ ᱠᱚᱜ ᱜᱮᱭᱟ ᱛᱟᱭᱚᱢ ᱨᱮ
ᱦᱳᱭ ᱦᱳᱭ ᱢᱟᱱᱮ ᱚᱱᱟ ᱤᱫᱤ ᱠᱟᱛᱮᱜ ᱜᱮ ᱟᱨᱚ ᱜᱟᱹᱠᱷᱩᱲᱟᱱ ᱠᱚ ᱥᱟᱜ ᱜᱟᱞᱢᱟᱨᱟᱣ ᱦᱩᱭᱩᱜᱼᱟ ᱟᱨᱚ ᱡᱟᱦᱟᱸᱭ ᱠᱚ ᱢᱟᱨᱮ ᱢᱟᱨᱮ ᱦᱟᱯᱲᱟᱢ ᱠᱚ ᱢᱮᱱᱟᱜ ᱠᱚᱜᱮ ᱜᱮᱭᱟ ᱚᱱᱮ ᱟᱯᱱᱟᱨ ᱨᱮᱱ ᱵᱟᱝ ᱨᱮᱦᱚᱸ ᱵᱷᱟᱹᱭ ᱵᱷᱟᱭᱛ ᱠᱚ
ᱦᱮᱸ
ᱚᱱᱠᱟᱱ ᱠᱚᱥᱟᱜ ᱜᱟᱞᱢᱟᱨᱟᱣ ᱞᱮᱠᱷᱟᱱᱠᱷ ᱫᱚ ᱩᱱ ᱫᱚᱵᱚᱱ ᱵᱟᱰᱟᱭ ᱫᱟᱲᱮᱭᱟᱜᱼᱟ
ᱦᱳᱭ
ᱮᱢᱱᱤ ᱯᱷᱟᱸᱠᱟ ᱫᱤᱱ ᱨᱮ ᱡᱟᱦᱟᱸ ᱫᱚ ᱢᱟᱱᱮ ᱮᱢᱱᱤ ᱵᱟᱯᱞᱟ ᱵᱷᱟᱸᱰᱟᱱ ᱚᱱᱟ ᱚᱠᱛᱚ ᱵᱟᱝ ᱨᱮᱦᱚᱸ ᱮᱢᱱᱤ ᱯᱷᱟᱠᱟ ᱫᱤᱱᱨᱮ ᱫᱩᱲᱩᱵ ᱯᱟᱱᱛᱮ ᱠᱟᱛᱮᱜ ᱡᱮ ᱦᱟᱲᱟᱢᱵᱟ ᱛᱟᱦᱚᱞᱮ ᱱᱚᱣᱟ ᱤᱫᱤ ᱠᱟᱛᱮᱜ ᱠᱟᱹᱴᱤᱡ ᱞᱟᱹᱭᱟᱹᱧ ᱢᱮᱥᱮ ᱪᱮᱫ ᱞᱮᱠᱟᱭᱟᱠᱚ
ᱦᱚᱭ ᱸ
ᱤᱱᱟᱹ ᱠᱷᱟᱱ ᱫᱚ ᱡᱟᱹᱱᱤᱡ ᱠᱷᱟᱱ ᱵᱚᱱ ᱵᱟᱰᱟᱭ ᱫᱟᱲᱮᱭᱟᱜᱼᱟ
ᱴᱷᱤᱠ ᱠᱟᱛᱷᱟ ᱫᱚ ᱤᱱᱟᱹᱜᱮ ᱠᱟᱱᱟ ᱥᱮ
ᱦᱮᱸ ᱱᱤᱛᱚᱜ ᱫᱚ ᱚᱱᱠᱟᱜᱮ ᱵᱟᱯᱞᱟ ᱠᱚᱨᱮ ᱦᱚᱸ ᱧᱮᱞᱚᱜᱼᱟ ᱡᱩᱣᱟᱹᱱ ᱠᱚᱫᱚ ᱤᱥᱤᱱ ᱯᱚᱨᱮ ᱦᱟᱲᱟᱢ ᱦᱚᱲ ᱠᱚᱜᱮ ᱚᱸᱰᱮ ᱫᱚ ᱛᱟᱦᱮ ᱱᱟᱠᱚ
ᱦᱟᱺᱰᱤ ᱠᱚᱠᱚ ᱧᱩᱭᱟ ᱚᱱᱟᱜᱮ ᱪᱮᱫ ᱪᱤᱠᱟᱹ ᱦᱩᱭᱩᱜᱼᱟ ᱵᱟᱝ ᱪ ᱪᱤᱠᱟᱹ ᱦᱩᱭᱩᱜᱼᱟ ᱩᱱᱠᱩ ᱜᱮᱠᱚ ᱧᱮᱞ ᱥᱟᱸᱜᱮᱭᱟᱠᱚ ᱦᱮᱸ ᱥᱮ ᱵᱟᱝ ᱟᱫᱚ ᱚᱠᱟᱞᱮᱠᱟᱨᱮ ᱟᱫᱚ ᱢᱟᱡᱷᱮ ᱢᱟᱡᱷᱮ ᱡᱚᱠᱷᱚᱱ ᱠᱚ ᱞᱟᱹᱭ ᱜᱮᱭᱟ ᱠᱚ ᱡᱮ ᱦᱮᱸᱭᱟ ᱛᱤᱥ ᱫᱚᱯᱮ ᱥᱩᱨᱩᱜᱼᱟ ᱛᱤᱥ ᱫᱚᱯᱮ ᱧᱮᱞ ᱥᱮᱬᱟᱭᱟ ᱟᱫᱚ ᱡᱚᱠᱷᱚᱱ ᱚᱱᱟ ᱠᱟᱛᱷᱟ ᱠᱚ ᱞᱟᱹᱭᱟ ᱟᱯᱮᱜᱮᱯᱮ ᱢᱤᱫ ᱥᱚᱢᱚᱭ ᱢᱤᱫ ᱚᱱᱠᱟᱱ ᱛᱚ ᱥᱚᱢᱚᱭ ᱚᱱᱠᱟᱱ ᱠᱟᱛᱷᱟ ᱯᱮ ᱵᱮᱵᱚᱦᱟᱨᱟ ᱟᱨ ᱱᱤᱛᱚᱜ ᱟᱯᱮ ᱱᱚᱝᱠᱟᱱ ᱠᱟᱛᱷᱟ ᱯᱮ ᱞᱟᱹᱭ ᱫᱟᱲᱮᱭᱟᱜ ᱠᱟᱱᱟ ᱟᱞᱮ ᱥᱮᱬᱟᱭᱟᱞᱮ ᱛᱤᱥ ᱚᱱᱟ ᱜᱮᱛᱚ ᱟᱞᱮ ᱦᱚᱸ ᱵᱟᱞᱮ ᱵᱟᱲᱟᱭᱟ
ᱦᱳᱭ ᱦᱳᱭ
ᱧᱮᱞ ᱥᱮᱬᱟ ᱦᱚᱸ ᱢᱤᱛᱟᱹᱧ ᱠᱟᱱᱟ ᱟᱨ ᱱᱚᱛᱮᱢ ᱵᱷᱮᱡᱟ ᱠᱟᱹᱧ ᱠᱟᱱᱟ ᱫᱟᱠᱟ ᱚᱲᱟᱜ ᱥᱮᱫ ᱟᱫᱚ ᱛᱟᱦᱚᱞᱮ ᱫᱟᱠᱟ ᱤᱥᱤᱱ ᱤᱥᱤᱱ ᱛᱤᱧ ᱥᱮᱬᱟᱭᱟ ᱠᱤ ᱤᱧ ᱡᱩᱫᱤ ᱚᱸᱰᱮ ᱵᱟᱹᱧ ᱫᱩᱲᱩᱵ ᱯᱟᱱᱛᱮ ᱞᱮᱱᱠᱷᱟᱱ ᱫᱚ
ᱥᱮ ᱚᱠᱟ ᱞᱮᱠᱟ
ᱚᱱᱟ ᱜᱮ
ᱠᱟᱛᱷᱟ ᱫᱚ ᱤᱱᱟᱹᱜᱮ ᱦᱳᱭᱥᱮ
ᱟᱫᱚ ᱦᱮᱸ ᱢᱮᱱᱠᱷᱟᱱ ᱟᱵᱚᱣᱟᱜ ᱟᱹᱨᱤᱪᱟᱹᱞᱤ ᱨᱮᱱᱟᱜ ᱫᱚ ᱥᱮᱬᱟ ᱛᱮᱜᱮ ᱦᱩᱭᱩᱜ ᱛᱟᱵᱚᱱᱟ ᱡᱟᱦᱟᱸ ᱞᱮᱠᱟ ᱠᱟᱛᱮᱜ ᱜᱮ
ᱟᱵᱟᱨ
ᱵᱟᱠᱷᱟᱱ ᱦᱤᱲᱤᱧᱚᱜᱼᱟ ᱟᱨ ᱟᱵᱚᱨᱮᱱ ᱯᱚᱨᱮ ᱨᱮᱱ ᱡᱟᱦᱟᱸᱭ ᱯᱚᱯᱚᱝᱲᱟ ᱠᱚ ᱩᱱᱠᱩ ᱦᱚᱸ ᱫᱚ ᱟᱵᱚ ᱧᱮᱞᱛᱮ ᱪᱮᱫ ᱠᱚ ᱥᱮᱬᱟᱭᱟ
ᱦᱳᱭ ᱟᱵᱚ ᱧᱮᱞᱛᱮ ᱥᱮᱬᱟ ᱫᱚ ᱵᱟᱝ ᱟᱵᱚ ᱪᱮᱫ ᱵᱚᱱ ᱥᱮᱬᱟ ᱦᱚᱴᱚ ᱟᱠᱚ ᱚᱱᱟ ᱠᱟᱛᱷᱟ ᱞᱟᱹᱭ ᱢᱮ
ᱦᱳᱭ ᱚᱱᱟ ᱠᱟᱛᱷᱟ ᱠᱟᱛᱷᱟ ᱜᱮ ᱟᱵᱚ ᱪᱮᱫ ᱵᱚᱱ ᱥᱮᱬᱟ ᱦᱚᱴᱚ ᱟᱠᱚᱣᱟ
ᱟᱢᱮᱢ ᱵᱟᱰᱟᱭᱟ ᱛᱚᱵᱮ ᱥᱮᱫ ᱛᱮ ᱟᱢᱟᱜ ᱯᱚᱨᱚᱡᱚᱱᱚᱢ ᱟᱢ ᱥᱮᱬᱟ ᱟᱭᱟ ᱡᱮ ᱱᱚᱣᱟ ᱫᱚ ᱵᱟᱹᱵᱩ ᱥᱮ ᱱᱚᱣᱟ ᱫᱚ ᱵᱤᱴᱤ ᱱᱚᱝᱠᱟᱱᱟ ᱦᱮᱸ ᱥᱮ ᱵᱟᱝ ᱢᱤᱫᱴᱟᱝ ᱡᱮᱢᱚᱱ ᱤᱧ ᱞᱟᱹᱭᱭᱟᱠᱚᱣᱟ ᱥᱮ ᱢᱤᱫᱴᱟᱝ ᱮᱸᱜᱟᱛ ᱥᱮ ᱢᱤᱫᱴᱟᱝ ᱟᱯᱟᱛ ᱡᱩᱫᱤ ᱟᱹᱠᱤᱱ ᱜᱮ ᱵᱟᱹᱠᱤᱱ ᱥᱤ ᱟᱹᱠᱤᱱ ᱜᱮ ᱵᱟᱹᱠᱤᱱ ᱵᱟᱲᱟᱭᱟ ᱪᱮᱫ ᱦᱚᱸ ᱩᱱᱠᱤᱱ ᱟᱹᱠᱤᱱ ᱨᱮᱱ ᱦᱚᱯᱚᱱ ᱪᱮᱫ ᱠᱤᱱ ᱥᱮᱬᱟᱭᱟ ᱥᱮ ᱪᱮᱫ ᱠᱤᱱ ᱪᱮᱫ ᱟᱭᱟ ᱢᱟ ᱞᱟᱹᱭ ᱢᱮ ᱠᱷᱟᱹᱞᱤ ᱪᱟᱪᱩ ᱥᱮ ᱪᱟᱪᱩ ᱵᱟᱲᱟ ᱜᱮᱠᱤᱱ ᱵᱟᱲᱟᱭᱟᱠᱤᱱ ᱮ ᱵᱟᱹᱵᱩ ᱢᱟᱭᱟ ᱯᱟᱲᱦᱟᱜ ᱢᱮ ᱮ ᱵᱤᱴᱤ ᱢᱟ ᱯᱟᱲᱦᱟᱜ ᱢᱮ ᱟᱫᱚ ᱵᱤᱴᱤ ᱚᱠᱟᱨᱮ ᱯᱟᱲᱦᱟᱜ ᱠᱟᱱᱟᱭ ᱥᱮ ᱵᱟᱹᱵᱩ ᱚᱠᱟᱨᱮ ᱪᱮᱫ ᱮ ᱪᱤᱠᱟᱹᱭᱮᱫᱟ ᱚᱱᱟ ᱫᱚ ᱩᱱᱠᱤᱱ ᱦᱚᱸ ᱵᱟᱹᱠᱤᱱ ᱵᱟᱰᱟᱭ ᱡᱚᱝᱼᱟ ᱵᱤᱴᱤ ᱦᱚᱭ ᱞᱟᱹᱭᱫᱟ ᱱᱚᱸᱰᱮ ᱫᱚ ᱱᱩᱱᱟᱹᱜ ᱴᱟᱠᱟ ᱞᱟᱜᱟᱜᱼᱟ ᱟᱪᱪᱷᱟ ᱵᱮᱴᱟ ᱦᱚᱸᱭ ᱞᱟᱹᱭᱟ ᱱᱚᱰᱮ ᱱᱩᱱᱟᱹᱜ ᱴᱟᱠᱟ ᱞᱟᱜᱟᱜᱼᱟ ᱩᱱᱠᱤᱱ ᱫᱚ ᱚᱱᱟ ᱦᱚᱸ ᱵᱟᱹᱠᱤᱱ ᱵᱟᱰᱟᱭᱟ ᱡᱮ ᱴᱟᱠᱟ ᱫᱚ ᱚᱠᱟᱨᱮ ᱞᱟᱜᱟᱜᱼᱟ ᱪᱮᱫ ᱞᱮᱠᱟ ᱞᱟᱜᱟᱜᱼᱟ ᱛᱤᱱᱟᱹᱜ ᱠᱟᱛᱮᱫ ᱞᱟᱜᱟᱜᱼᱟ ᱦᱮ ᱥᱮ ᱟᱫᱚ ᱱᱚᱜᱼᱚ ᱱᱚᱝᱠᱟᱱᱟᱜ ᱠᱟᱛ ᱠᱟᱛᱷᱟ ᱨᱮᱫᱚ ᱥᱮ ᱟᱫᱚ ᱚᱱᱠᱟ ᱜᱮ ᱠᱟᱱᱟ ᱟᱫᱚ ᱚᱱᱟ ᱠᱷᱟᱹᱛᱤᱨ ᱛᱮ ᱟᱵᱚ ᱦᱚ ᱵᱟᱵᱚᱱ ᱵᱟᱰᱟᱭᱟ
ᱦᱳᱭ
ᱟᱵᱚ ᱫᱚ ᱪᱮᱫ ᱠᱚ ᱥᱮᱬᱟ ᱟᱵᱚᱱᱟ ᱪᱮᱫ ᱟᱨ ᱟᱵᱚᱜᱮ ᱪᱮᱫ ᱜᱮᱵᱚᱱ ᱥᱮᱬᱟ ᱦᱚᱴᱚ ᱟᱠᱚᱣᱟ ᱥᱮ ᱪᱮᱫᱞᱮᱠᱟ
ᱦᱳᱭ ᱦᱳᱭ ᱦᱳᱭ ᱮᱠᱫᱚᱢ ᱱᱚᱣᱟ ᱫᱚ
ᱦᱳᱭ ᱚᱱᱠᱟᱱ ᱠᱟᱛᱷᱟ ᱜᱮ ᱟᱫᱚ ᱤᱱᱟ ᱞᱮᱠᱟ ᱛᱮᱜᱮ ᱟᱵᱚᱦᱚ ᱱᱤᱛᱚᱜ ᱦᱚ ᱱᱤᱛᱚᱜ ᱟᱵᱚᱣᱟᱜ ᱡᱮᱱᱟᱨᱮᱥᱮᱱ ᱡᱟᱦᱟ ᱛᱤᱱᱟᱹᱜ ᱦᱮᱱᱟᱜ ᱠᱟᱜ ᱵᱚᱱᱟ ᱡᱷᱚᱛᱚ ᱜᱮ ᱥᱮᱬᱟ ᱤᱫᱤ ᱞᱟᱹᱠᱛᱤᱭᱟ ᱟᱨ ᱚᱱᱠᱟ ᱞᱮᱠᱟ ᱨᱮᱜᱮ ᱟᱵᱚ ᱥᱮᱬᱟ ᱠᱟᱛᱮᱫ ᱟᱵᱚᱨᱮᱱ ᱯᱚᱼᱯᱚᱝᱲᱟ ᱠᱚ ᱛᱟᱭᱚᱢ ᱫᱟᱨᱟᱢ ᱡᱟᱦᱟ ᱛᱤᱱᱟᱹᱜ ᱠᱚ ᱥᱮᱴᱮᱨᱚᱜᱼᱟ ᱠᱚ ᱛᱟᱦᱮᱱᱟᱠᱚ ᱩᱱᱠᱩ ᱦᱚ ᱱᱚᱣᱟ ᱮᱠᱵᱟᱨᱮ ᱚᱵᱚᱥᱥᱳᱭ ᱵᱚᱱ ᱥᱮᱬᱟ ᱦᱟᱠᱚ ᱜᱮᱭᱟ ᱵᱟᱝᱠᱷᱟᱱ ᱫᱚ ᱟᱨ ᱵᱟᱠᱷᱟᱱ ᱫᱚ ᱟᱵᱚᱣᱟᱜ ᱡᱟᱦᱟ ᱫᱚ ᱨᱟᱭ ᱨᱤᱛ ᱟᱹᱨᱤᱪᱟᱹᱞᱤ ᱥᱟᱱᱟᱢᱟᱜ ᱮᱠᱵᱟᱨᱮ ᱟᱫ ᱞᱮᱠᱟ ᱟᱫᱚᱜᱼᱟ ᱦᱮ ᱟᱨ ᱵᱟᱠᱷᱟᱱ ᱫᱚ ᱱᱤᱝᱠᱟᱹᱜᱼᱟ ᱦᱟᱱᱠᱩ ᱡᱮᱢᱚᱱ ᱪᱷᱟᱹᱛᱤᱠ ᱠᱚ ᱪᱮᱫ ᱞᱮᱠᱟ ᱯᱩᱨᱳᱦᱤᱛ ᱟᱹᱜᱩ ᱠᱟᱛᱮ ᱪᱮᱫ ᱞᱮᱠᱟ ᱠᱚ ᱵᱤᱱᱛᱤ ᱵᱟᱠᱷᱮᱲ ᱞᱮᱠᱟ ᱠᱚ ᱵᱟᱠᱷᱮᱲ ᱦᱚᱪᱚᱭᱮᱭᱟ ᱢᱚᱱᱛᱚᱨ ᱠᱚ ᱚᱱᱠᱟᱜᱮ ᱟᱵᱚ ᱦᱚ ᱥᱮᱥ ᱠᱟᱞ ᱢᱩᱪᱟᱹᱫ ᱨᱮᱫᱚ ᱚᱱᱠᱟᱜᱮ ᱦᱚᱲ ᱟᱹᱜᱩ ᱠᱚ ᱦᱩᱭᱩᱜ ᱛᱟᱵᱚᱱᱟ ᱡᱟᱦᱟᱸᱭ ᱦᱟᱲᱟᱢᱮ ᱵᱟᱲᱟᱭᱟ ᱫᱮᱡ ᱟᱹᱜᱩᱭᱮᱢ ᱟᱫᱚ ᱩᱱᱤ ᱡᱟᱦᱟ ᱞᱮᱠᱟ ᱵᱟᱲᱟᱭ ᱩᱱᱤ ᱫᱚ ᱚᱱᱠᱟ ᱞᱮᱠᱟ ᱜᱮ ᱠᱚᱨᱟᱣ
ᱦᱮᱸ ᱫᱟᱫᱟ ᱚᱱᱠᱟ
ᱟᱫᱚ ᱩᱱᱤ